ᱦᱮᱞᱳ ᱟᱸᱡᱚᱢᱚᱜ ᱠᱟᱱᱟ ᱜᱚᱝᱠᱮ
ᱦᱮᱸ ᱜᱚᱝᱠᱮ ᱟᱸᱡᱚᱢᱚᱜ ᱠᱟᱱᱟ ᱡᱚᱦᱟᱨ ᱜᱮ
ᱦᱮᱸ ᱡᱚᱦᱟᱨ ᱜᱮ ᱡᱚᱦᱟᱨ
ᱛᱟᱦᱞᱮ ᱱᱤᱛ ᱫᱚ ᱱᱟᱯᱟᱭ ᱵᱟᱲᱟ ᱜᱮ
ᱦᱮᱸ ᱱᱤᱛ ᱵᱮᱲᱟ ᱫᱚ ᱱᱟᱯᱟᱭ ᱵᱟᱲᱟ ᱜᱮ ᱟᱨ ᱟᱹᱵᱤᱱ ᱪᱮᱫ ᱞᱮᱠᱟ ᱢᱮᱱᱟᱜ ᱵᱤᱱᱟ
ᱟᱹᱞᱤᱧ ᱦᱚᱸ ᱢᱚᱴᱟᱢᱩᱴᱤ ᱱᱤᱭᱟᱹ ᱜᱷᱟᱹᱲᱤᱡ ᱫᱚ ᱱᱟᱭ ᱱᱟᱯᱟᱭ ᱵᱟᱲᱟ ᱜᱮ ᱢᱮᱱᱟᱜ ᱞᱤᱧᱟᱹ ᱟᱫᱚ ᱟᱹᱵᱤᱱ ᱜᱮ ᱵᱟᱹᱵᱤᱱ ᱧᱟᱢᱚᱜ ᱠᱟᱱᱟ ᱜᱚᱝᱠᱮ ᱟᱡᱽ ᱠᱟᱞ ᱫᱚ
ᱟᱨ ᱠᱟᱹᱢᱤ ᱵᱮᱥᱛᱚ ᱠᱚᱨᱮ ᱢᱮᱱᱟᱜ ᱞᱤᱧᱟᱹ ᱱᱤᱛ ᱫᱚ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱫᱚ ᱟᱯᱮᱥᱮᱫ ᱫᱚ ᱟᱞᱤᱧ ᱪᱟᱞᱟᱜ ᱠᱚᱭᱮᱠ ᱫᱤᱱ ᱞᱟᱦᱟ ᱫᱟᱬᱟᱱ ᱪᱟᱞᱟᱜ ᱞᱤᱧ ᱢᱚᱱᱮᱭᱮᱫ ᱭᱟᱦᱮᱸᱫ ᱛᱟᱦᱮᱸ ᱟᱫᱚ ᱟᱵᱤᱱ ᱦᱚᱸ ᱟᱫᱚ ᱠᱚᱞᱛᱮ ᱵᱟᱹᱞᱤᱧ ᱧᱟᱢ ᱞᱮᱫ ᱵᱤᱱᱟ ᱟᱫᱚ ᱚᱱᱟᱛᱮ ᱵᱟᱞᱤᱧ ᱞᱟᱹᱭ ᱫᱟᱲᱮᱭᱟᱜ ᱵᱤᱱᱟ ᱦᱮᱸ ᱥᱮ ᱪᱮᱫ ᱟᱸᱡᱚᱢᱚᱜ ᱠᱟᱱᱟ ᱜᱚᱝᱠᱮ
ᱦᱮᱸ ᱜᱚᱝᱠᱮ ᱟᱸᱡᱚᱢᱚᱜ ᱠᱟᱱᱟ
ᱦᱮᱸ ᱞᱟᱹᱭ ᱫᱟᱞᱤᱧ ᱟᱹᱞᱤᱧ ᱪᱟᱞᱟᱜ ᱞᱤᱧ ᱢᱚᱱᱮᱭᱮᱫ ᱛᱟᱦᱮᱸᱜ-ᱟᱹᱵᱤᱱ ᱥᱮᱫ ᱞᱤᱧ ᱪᱟᱞᱟᱜᱼᱟ ᱟᱫᱚ ᱠᱷᱟᱱ ᱜᱚᱝᱠᱮ ᱚᱲᱟᱜ ᱜᱚᱝᱠᱮ ᱢᱮᱱᱮᱫ ᱛᱟᱦᱮᱱ ᱜᱮ ᱡᱮ ᱢᱩᱠᱩᱫᱢᱩᱱᱤᱯᱩᱨ ᱫᱟᱬᱟᱱ ᱞᱟᱝ ᱵᱟᱜᱟᱜ-ᱟ ᱛᱟᱯᱚᱨ ᱟᱫᱚ ᱠᱷᱟᱱ ᱟ ᱟᱹᱵᱤᱱ ᱞᱤᱧ ᱠᱚᱞᱟᱜ ᱵᱤᱱᱟ ᱟᱫᱚ ᱟᱵᱤᱱ ᱦᱚ ᱠᱚᱴᱷᱮᱱ ᱦᱚ ᱠᱚᱞ ᱫᱚ ᱫᱚᱢᱮ ᱫᱚ ᱵᱟᱝ ᱪᱟᱞᱟᱣ ᱞᱮᱱᱟ ᱴᱷᱤᱠ ᱟᱪᱷᱮ
ᱦᱮᱸ
ᱟᱻ ᱵᱟᱹᱵᱤᱱ ᱨᱤᱥᱤᱵᱷ ᱫᱟᱲᱮᱭᱟᱫᱟ ᱟᱫᱚ ᱤᱱᱟ ᱯᱚᱨ ᱛᱟᱦᱞᱮ ᱟᱫᱚ ᱠᱚᱞ ᱵᱮᱠ ᱟᱨᱦᱚᱸ ᱵᱤᱱ ᱵᱟᱡᱟᱣᱮᱫ-ᱟ ᱟᱹᱞᱤᱧᱟᱜ ᱫᱚ ᱫᱚᱢᱮ ᱴᱟᱜ ᱴᱟᱣᱟᱨ ᱠᱚ ᱵᱟᱝ ᱛᱟᱦᱮᱱᱟ ᱛᱚ
ᱜᱚᱢᱠᱮ ᱚᱝᱠᱟ ᱞᱮᱠᱷᱟᱱ ᱫᱚ ᱵᱟᱝ ᱜᱟᱱᱚᱜᱼᱟ ᱛᱚ ᱫᱚ ᱮᱱᱛᱮ ᱨᱮᱦᱚ ᱛᱚ ᱦᱮᱡ ᱫᱚ ᱜᱟᱱᱚᱜ-ᱟ ᱛᱚ ᱚᱲᱟᱜ ᱫᱚᱵᱤᱱ ᱧᱮᱞ ᱠᱮᱫᱟ ᱛᱚ
ᱮ ᱧᱮᱞ ᱫᱚᱞᱤᱧ ᱧᱮᱞ ᱟᱠᱟᱫ ᱜᱮ ᱨᱮᱦᱚ ᱟᱫᱚ ᱱᱚᱸᱰᱮ ᱠᱷᱚᱱᱟᱜ ᱚᱲᱟᱜ ᱨᱮᱪᱚ ᱵᱤᱱ ᱠᱟᱹᱢᱤ ᱠᱟᱱᱟ ᱪᱮᱫ ᱟᱫᱚ ᱚᱱᱟᱛᱮ ᱟᱫᱚ ᱟᱹᱞᱤᱧ ᱦᱚ ᱟᱫᱚ ᱫᱚᱢᱮᱴᱟᱜ ᱫᱚ ᱟᱫᱚ ᱵᱟᱝᱞᱤᱧ ᱡᱳᱨ ᱞᱮᱫᱮᱭᱟ ᱚᱲᱟᱜ ᱜᱚᱝᱠᱮ ᱦᱚ ᱟᱫᱚ ᱦᱮ ᱥᱮ ᱪᱮᱫ
ᱛᱚ ᱟᱡᱨᱫᱱᱦᱳᱭ ᱟᱫᱚ ᱯᱷᱳᱱ ᱠᱚ ᱜᱤᱫᱽᱨᱟᱹ ᱠᱚᱴᱷᱮᱱ ᱛᱟᱦᱮᱱᱟᱛᱚ ᱫᱚᱢᱮ ᱠᱚ ᱜᱷᱟᱱᱴᱟ ᱵᱟᱲᱟᱭᱟᱛᱚ ᱟᱫᱚ ᱩᱱᱠᱩ ᱞᱟᱹᱭ ᱵᱟᱠᱚ ᱞᱟᱹᱭ ᱵᱟᱲᱟ ᱠᱮᱫᱟ
ᱟᱪᱪᱷᱟ ᱟᱪᱪᱷᱟ ᱜᱚᱝᱠᱮ ᱦᱩᱭ ᱫᱟᱲᱮᱭᱟᱜᱼᱟ ᱜᱚᱝᱠᱮ ᱱᱚᱣᱟ ᱫᱚ ᱫᱚᱢᱮ ᱢᱟᱨᱟᱝ ᱵᱮᱯᱟᱨ ᱫᱚ ᱵᱟᱝ ᱠᱟᱱᱟ ᱟᱫᱚ ᱜᱚᱝᱠᱮ ᱟᱹᱞᱤᱧ ᱛᱚ ᱢᱩᱠᱩᱫᱢᱩᱱᱤᱯᱩᱨ ᱫᱚ ᱢᱤᱫ ᱫᱷᱟᱣ ᱵᱟᱹᱞᱤᱧ ᱵᱟᱜᱟᱣ ᱟᱠᱟᱱᱟ ᱟᱹᱵᱤᱱ ᱫᱚ ᱚᱸᱰᱮ ᱨᱮᱱ ᱥᱩᱨ ᱥᱩᱯᱩᱨ ᱨᱮᱱ ᱠᱟᱱᱟ ᱵᱤᱱ ᱛᱚ ᱟᱵᱤᱱ ᱡᱩᱫᱤ ᱵᱤᱱ ᱞᱟᱹᱭ ᱟᱜ ᱠᱮᱭᱟ ᱡᱮ ᱱᱚᱣᱟ ᱤᱫᱤ ᱢᱩᱠᱩᱫᱢᱩᱱᱤᱯᱩᱨ ᱰᱮᱢ ᱚᱠᱟᱞᱮᱠᱱᱟᱜ ᱛᱚ ᱮᱰᱮᱠᱷᱟᱱ ᱟᱹᱞᱤᱧ ᱚᱲᱟᱜ ᱜᱚᱢᱠᱮ ᱠᱮ ᱞᱟᱹᱭ ᱵᱡᱷᱟᱹᱣ ᱫᱟᱲᱮ ᱟᱭ ᱠᱮᱭᱟ ᱟᱨ ᱠᱟᱹᱡ ᱨᱟᱹᱠᱟᱹ ᱧᱚᱜ ᱠᱚᱣᱟᱜ ᱪᱟᱞᱟᱜ ᱞᱟᱹᱜᱤᱫ ᱛᱮ ᱦᱮᱸᱥᱮᱫ ᱟᱫᱚ ᱜᱚᱝᱠᱮ ᱞᱟᱹᱭ ᱮᱫᱟᱞᱤᱧ ᱱᱚᱣᱟ ᱢᱩᱠᱩᱴᱢᱩᱱᱤᱯᱩᱨ ᱫᱚ ᱚᱠᱟ ᱚᱠᱛᱮ ᱫᱚ ᱡᱟᱹᱥᱛᱤ ᱦᱚᱲ ᱠᱚ ᱪᱟᱞᱟᱜᱼᱟ ᱜᱚᱝᱠᱮ?
ᱤᱭᱟᱹ ᱚᱱᱟ ᱤᱭᱟᱹ ᱵᱚᱪᱷᱚᱨ ᱨᱮᱱᱟᱜ ᱥᱮᱥ ᱨᱮ ᱚᱱᱟ ᱯᱩᱥ ᱵᱚᱸᱜᱟ ᱥᱮᱫ ᱯᱩᱥ ᱢᱟᱜᱽ ᱵᱚᱸᱜᱟ ᱥᱮᱫ ᱡᱚᱠᱷᱚᱱ ᱯᱤᱠᱱᱤᱠ ᱠᱚᱠᱚ ᱪᱟᱞᱟᱜ ᱜᱮ
ᱦᱮᱸ᱾
ᱩᱱ ᱥᱚᱢᱚᱭ ᱵᱮᱥᱤ ᱠᱚ ᱦᱚᱲᱚᱜᱼᱟ ᱱᱚᱰᱮ ᱫᱚ᱾
ᱟᱪᱪᱷᱟ ᱟᱪᱪᱷᱟ᱾ ᱢᱮᱱ ᱫᱚ ᱦᱩᱭᱩᱜ ᱠᱟᱱᱟ ᱡᱚᱠᱷᱚᱱ
ᱦᱳᱭ ᱚᱱᱟ ᱥᱩᱨ ᱥᱩᱯᱩᱨ ᱟᱨ ᱟᱹᱰᱤ ᱥᱟᱹᱜᱤᱧ ᱥᱟᱹᱜᱤᱧ ᱠᱷᱚᱱᱟᱜ ᱦᱚᱲ ᱠᱚ ᱦᱤᱡᱩᱜ-ᱟ ᱟᱨ ᱱᱚᱰᱮ ᱥᱩᱨ ᱥᱩᱯᱩᱨ ᱨᱮ ᱠᱚ ᱯᱤᱠᱱᱤᱠ ᱠᱚ ᱠᱚᱨᱟᱣ ᱜᱮᱭᱟ᱾
ᱟᱪᱪᱷᱟ ᱟᱪᱪᱷᱟ᱾ ᱢᱮᱱ ᱫᱚ ᱦᱩᱭᱩᱜ ᱠᱟᱱᱟ ᱡᱟᱦᱟᱸ ᱫᱚ ᱦᱟᱱᱛᱮ ᱱᱟᱛᱮ ᱠᱞᱠᱟᱛᱟ ᱥᱮᱡ ᱠᱷᱚᱱᱟᱜ ᱥᱮ ᱪᱮᱫ ᱜᱚᱝᱠᱮ?
ᱦᱳᱭ ᱦᱳᱭ ᱟᱹᱰᱤ ᱥᱟᱜᱤᱧ ᱠᱷᱚᱱ ᱠᱳᱞᱠᱟᱛᱟ ᱢᱮᱫᱽᱱᱤᱯᱩᱨ ᱵᱚᱨᱫᱷᱚᱢᱟᱱ ᱟᱹᱰᱤ ᱥᱟᱹᱜᱤᱧ ᱥᱟᱹᱜᱤᱧ ᱠᱷᱚᱱ ᱠᱚ ᱦᱤᱡᱩᱜ ᱜᱮᱭᱟ᱾ ᱟᱹᱰᱤ ᱟᱹᱰᱤ ᱯᱷᱮᱢᱟᱥ ᱰᱮᱢ ᱠᱟᱱᱟ ᱛᱚ ᱱᱚᱶᱟ ᱫᱚ ᱢᱩᱠᱩᱴᱢᱩᱱᱤᱯᱩᱨ ᱫᱚ᱾
ᱦᱩᱸ᱾ ᱟᱫᱚ ᱜᱚᱝᱠᱮ ᱟᱞᱤᱧ ᱞᱤᱧ ᱟᱸᱡᱚᱢ ᱟᱠᱟᱫᱼᱟ ᱥᱮᱪᱮᱫ ᱡᱮ ᱡᱟᱦᱟ ᱢᱩᱠᱩᱴ ᱢᱩᱱᱤᱯᱩᱨ ᱰᱮᱢ ᱠᱚ ᱛᱮᱭᱟᱨ ᱟᱠᱟᱫ ᱫᱚ ᱦᱮᱸ ᱵᱟᱝ
ᱦᱳᱭ᱾
ᱟᱨ ᱱᱚᱣᱟ ᱫᱚ ᱟᱹᱰᱤᱜᱟᱱ ᱚᱸᱰᱮ ᱥᱟᱱᱛᱟᱲ ᱢᱤᱫ ᱚᱠᱛᱚ ᱟᱹᱰᱤᱜᱟᱱ ᱥᱟᱱᱛᱟᱲ ᱚᱲᱟᱜ ᱟᱹᱛᱩ ᱛᱟᱦᱮ ᱠᱟᱱᱟ᱾ ᱮᱵᱚᱝ ᱚᱱᱟ ᱟᱹᱛᱩ ᱚᱸᱰᱮ ᱠᱷᱚᱱ ᱥᱟᱦᱟ ᱠᱟᱛᱮᱫ ᱚᱱᱟ ᱪᱮᱛᱟᱱ ᱨᱮᱜᱮ ᱚᱱᱟ ᱢᱩᱠᱩᱴᱢᱚᱱᱤᱯᱩᱨ ᱰᱮᱢ ᱛᱮᱭᱟᱨ ᱟᱠᱟᱱᱟ ᱱᱚᱣᱟ ᱠᱟᱛᱷᱟ ᱫᱚ ᱥᱟᱹᱨᱤ ᱜᱮᱭᱟ ᱥᱮ ᱜᱚᱝᱠᱮ?
ᱦᱮ ᱜᱚᱝᱠᱮ ᱱᱚᱣᱟ ᱠᱟᱛᱷᱟ ᱫᱚ ᱥᱟᱹᱨᱤ ᱜᱮᱭᱟ᱾
ᱴᱷᱤᱠ ᱴᱷᱤᱠ ᱴᱷᱤᱠ᱾ ᱟᱫᱚ ᱜᱚᱢᱠᱮ, ᱦᱮᱸ
ᱟᱹᱰᱤ ᱞᱟᱹᱴᱩ ᱟᱛᱳ ᱛᱟᱦᱮᱸ ᱞᱮᱱᱟ ᱛᱟᱯᱚᱨ ᱟᱫᱚ ᱪᱮᱫ ᱞᱮᱠᱟ ᱠᱟᱛᱮᱫ ᱪᱚ ᱚᱱᱠᱟ ᱡᱳᱨ ᱡᱚᱵᱚᱨ ᱡᱚᱥᱛᱤ ᱠᱟᱛᱮᱫ ᱠᱚ ᱚᱱᱠᱟ ᱟᱸᱡᱚᱢ ᱟᱸᱡᱚᱢᱚᱜ ᱛᱟᱦᱮᱸ ᱡᱮ ᱚᱱᱠᱟ ᱡᱳᱨᱡᱚᱵᱚᱥᱛᱤ ᱠᱟᱛᱮᱫ ᱠᱚ ᱚᱪᱚᱜ ᱠᱮᱫ ᱠᱚᱣᱟ ᱟᱨ ᱚᱸᱰᱮ ᱠᱚ ᱵᱮᱱᱟᱣ ᱠᱮᱫᱟ ᱚᱱᱟ ᱰᱮᱢ ᱫᱚ ᱟᱹᱰᱤ ᱠᱚ ᱢᱤᱪᱷᱤᱞ ᱵᱟᱲᱟ ᱞᱮᱫᱟ ᱚᱱᱠᱟ ᱟᱸᱡᱚᱢᱚᱜ ᱢᱟᱱᱮ ᱚᱱᱠᱟ ᱠᱚ ᱞᱟᱹᱭ ᱜᱮᱭᱟ᱾
ᱟᱪᱪᱷᱟ ᱟᱪᱪᱷᱟ ᱟᱪᱪᱷᱟ᱾ ᱟᱫᱚ ᱟᱹᱞᱤᱧ ᱫᱚ ᱟᱹᱞᱤᱧ ᱫᱚ ᱦᱟᱱᱮ ᱜᱚᱞᱯᱚ ᱠᱚᱨᱮ ᱞᱤᱧ ᱟᱸᱡᱚᱢ ᱵᱟᱲᱟ ᱟᱠᱟᱫᱟ ᱛᱚ ᱟᱫᱚ ᱠᱷᱟᱱ ᱯᱚᱨᱤᱢᱟᱱ ᱚᱱᱠᱟᱱᱟᱜ ᱯᱩᱛᱷᱤ ᱠᱚ ᱡᱟᱦᱟ ᱥᱟᱶᱦᱮᱫ ᱯᱩᱛᱷᱤ ᱠᱚ ᱛᱟᱦᱮ ᱠᱟᱱᱟ ᱚᱱᱟ ᱠᱚᱨᱮ ᱚᱞ ᱛᱟᱦᱮ ᱠᱟᱱᱟ ᱟᱫᱚ ᱪᱟᱞᱟᱣ ᱫᱚ‌ ᱵᱟᱝ ᱦᱩᱭ ᱠᱟᱱᱟ ᱵᱩᱡᱷᱟᱹᱣ ᱮᱫᱟᱵᱤᱱ ᱜᱚᱢᱠᱮ
ᱦᱳᱭ ᱛᱚ᱾
ᱟᱫᱚ ᱜᱚᱝᱠᱮ ᱞᱟᱹᱭ ᱮᱫᱟᱞᱤᱧ, ᱦᱮᱸ ᱞᱟᱹᱭᱵᱤᱱ ᱢᱟ ᱜᱚᱝᱠᱮ
ᱟᱹᱞᱤᱧ ᱦᱚᱸ ᱚᱱᱟ ᱦᱟᱲᱟᱢ ᱦᱟᱯᱲᱟᱢ ᱴᱷᱮᱱ ᱜᱮ ᱟᱸᱡᱚᱢ ᱦᱳᱭ ᱠᱟᱱᱟ ᱢᱟᱱᱮ ᱟᱪᱷᱟ
ᱟᱪᱪᱷᱟ ᱾
ᱟᱫᱚᱞᱤᱧ ᱢᱮᱱ ᱮᱫᱟ ᱟᱹᱵᱤᱱ ᱫᱚ ᱯᱨᱚᱛᱮᱠᱵᱟᱨ ᱜᱮᱵᱤᱱ ᱵᱟᱜᱟᱜ ᱜᱮᱭᱟ ᱥᱮ ᱜᱚᱝᱠᱮ?
ᱦᱮᱸ ᱟᱫᱚ ᱟᱞᱮ ᱴᱷᱮᱱ ᱠᱷᱚᱱ ᱫᱚ ᱥᱳᱨ ᱜᱮᱭᱟ ᱛᱚ ᱢᱟᱱᱮ ᱵᱮᱥᱤ ᱫᱚ ᱵᱟᱝ ᱥᱟᱜᱤᱧ ᱟᱛᱚ᱾ ᱢᱟᱡᱷᱮ ᱢᱚᱫᱽᱫᱷᱮ ᱪᱟᱞᱟᱜ ᱦᱩᱭᱩᱜ ᱜᱮᱭᱟ, ᱛᱚ ᱟᱞᱮ ᱢᱟᱛᱚ ᱚᱸᱰᱮ ᱢᱩᱠᱩᱴᱢᱩᱱᱤ ᱢᱩᱠᱩᱴᱢᱩᱱᱤᱯᱩᱨ ᱜᱮᱛᱚ ᱛᱩᱯᱩ ᱞᱮ ᱪᱟᱞᱟᱜᱼᱟ ᱚᱸᱰᱮ ᱰᱮᱢ ᱨᱮ ᱥᱳᱨ ᱜᱮᱭᱟ ᱛᱚ ᱾
ᱳ ᱟᱪᱪᱷᱟ ᱟᱪᱪᱷᱟ ᱟᱪᱪᱷᱟ ᱵᱟᱝ ᱜᱚᱢᱠᱮ ᱟᱨ ᱛᱟᱦᱚᱞᱮ ᱜᱚᱝᱠᱮ ᱚᱸᱰᱮᱱᱟᱜ ᱚᱱᱟ ᱟᱸᱡᱚᱢ ᱫᱚᱞᱤᱧ ᱟᱸᱡᱚᱢ ᱟᱸᱡᱚᱢ ᱟᱠᱟᱫᱟ ᱞᱤᱧ ᱥᱮ ᱫᱚᱢᱮᱜᱮ ᱠᱷᱟᱞ-ᱟ ᱢᱩᱠᱩᱴᱢᱩᱱᱤᱯᱩᱨ ᱜᱚᱲᱟᱵᱟᱹᱲᱤ ᱰᱮᱢ ᱫᱚᱢᱮᱜᱮ ᱠᱷᱟᱞᱟ ᱚᱱᱠᱟᱞᱤᱧ ᱟᱸᱡᱚᱢ ᱵᱟᱲᱟ ᱟᱠᱟᱫᱟ ᱾ ᱟᱫᱚ ᱜᱚᱝᱠᱮ ᱡᱚᱠᱷᱚᱱ ᱯᱮ ᱛᱳᱯᱳᱱ ᱜᱮᱭᱟ
ᱦᱮᱸ ᱾
ᱵᱟᱝ ᱵᱩᱡᱷᱟᱹᱜᱼᱟ ᱜᱚᱝᱠᱮ
ᱟᱫᱚ ᱜᱚᱝᱠᱮ ᱠᱷᱟᱞ ᱫᱷᱟᱨᱮ ᱫᱚ ᱵᱟᱞᱮ ᱛᱳᱯᱳᱱ ᱜᱮᱭᱟ ᱛᱚ, ᱡᱟᱦᱟᱸ ᱫᱷᱟᱨᱮ ᱵᱟᱝ ᱠᱷᱟᱞ-ᱟ ᱚᱱᱟ ᱫᱷᱟᱨᱮ ᱞᱮ ᱛᱳᱯᱳᱱ ᱜᱮᱭᱟ ᱾ ᱠᱷᱟᱞ ᱫᱚ ᱛᱚ ᱠᱷᱟᱞ-ᱟ ᱟᱹᱰᱤ ᱜᱮ ᱾
ᱟᱪᱪᱷᱟ ᱟᱪᱪᱷᱟ ᱟᱪᱪᱷᱟ ᱾ ᱟᱫᱚ ᱜᱚᱝᱠᱮ ᱚᱸᱰᱮ ᱢᱩᱠᱩᱴᱢᱩᱱᱤᱯᱩᱨ ᱰᱮᱢ ᱨᱮ ᱚᱸᱰᱮ ᱦᱟᱹᱠᱩ ᱠᱚ ᱥᱟᱵ ᱠᱚᱣᱟ ᱱᱚᱣᱟ ᱞᱤᱧ ᱟᱸᱡᱚᱢ ᱵᱟᱲᱟ ᱟᱠᱟᱫᱟ, ᱥᱟᱵ ᱠᱚᱣᱟᱯᱮ ᱟᱯᱮ ᱦᱚᱸ ᱜᱚᱝᱠᱮ ᱥᱮ ᱪᱮᱫ?
ᱦᱳᱭ ᱥᱟᱵ ᱠᱚ ᱜᱮᱭᱟᱞᱮ ᱾
ᱟᱪᱪᱷᱟ ᱟᱪᱪᱷᱟ ᱟᱪᱪᱷᱟ ᱾ ᱟᱫᱚ ᱟᱹᱞᱤᱧ ᱟᱞᱤᱧ ᱫᱚ ᱜᱚᱝᱠᱮ ᱜᱚᱴᱟ ᱥᱮᱫ ᱟᱹᱰᱤ ᱯᱩᱨᱤ ᱠᱚᱞᱤᱧ ᱪᱟᱞᱟᱣ ᱵᱟᱲᱟ ᱟᱠᱟᱱᱟ, ᱛᱚ ᱜᱚᱝᱠᱮ ᱚᱱᱟ ᱠᱚᱨᱮ ᱞᱤᱧ ᱧᱮᱞᱟ ᱡᱮ ᱵᱟᱭᱨᱮ ᱥᱮᱫ ᱨᱮᱱ ᱦᱚᱲ ᱠᱚᱠᱚ ᱦᱮᱡ ᱞᱮᱱᱠᱷᱟᱱ ᱚᱱᱟ ᱠᱚ ᱚᱸᱰᱮᱨᱮᱱ ᱡᱟᱦᱟᱸᱭ ᱦᱚᱲ ᱠᱚᱠᱚ ᱛᱟᱦᱮᱱᱟ ᱩᱱᱠᱩ ᱩᱱᱠᱩ ᱟᱫᱚ ᱠᱚ ᱮᱲᱮ ᱠᱚᱣᱟ ᱠᱚ ᱵᱩᱡᱷᱟᱹᱣ ᱫᱟᱹᱵᱤᱡ ᱜᱚᱢᱠᱮ ᱾ ᱛᱟᱦᱚᱞᱮ ᱢᱩᱠᱩᱴᱢᱩᱱᱤᱯᱩᱨ ᱨᱮᱫᱚ ᱚᱱᱠᱟᱧ ᱚᱱᱠᱟ ᱚᱱᱠᱟ ᱡᱟᱦᱟᱸ ᱪᱤᱛᱟᱹᱨ ᱵᱟᱝ ᱧᱮᱞ ᱧᱮᱞ ᱧᱟᱢᱚᱜᱼᱟ ᱛᱚ ᱜᱚᱝᱠᱮ?
ᱦᱮᱸ ᱚᱱᱠᱟ ᱫᱚ ᱵᱟᱝ ᱧᱮᱞᱚᱜ ᱜᱮᱭᱟ ᱠᱤᱱᱛᱩ ᱢᱟᱱᱮ ᱚᱱᱟ ᱟᱥᱯᱟᱥ ᱨᱮᱱᱟᱜ ᱡᱟᱭᱜᱟ ᱠᱷᱚᱱ ᱫᱚ ᱢᱟᱱᱮ ᱡᱟᱦᱟᱸᱱᱟᱜ ᱠᱚᱨᱮᱱᱟᱜ ᱫᱟᱢ ᱦᱟᱞᱠᱟ ᱠᱟᱹᱡ ᱵᱟᱹᱲᱛᱤ ᱧᱚᱜ ᱜᱮᱭᱟ ᱾ ᱦᱮᱸ ᱥᱮ
ᱟᱪᱪᱷᱟ ᱾
ᱟᱥᱯᱟᱥ ᱟᱥ ᱯᱟᱥ ᱨᱮ ᱡᱩᱫᱤ ᱦᱮᱸ ᱥᱮ ᱡᱟᱦᱟᱱᱟᱜ ᱜᱷᱩᱜᱽᱱᱤ ᱠᱚ ᱡᱩᱫᱤ ᱵᱤᱱ ᱡᱚᱢ-ᱟ ᱯᱟᱸᱪ ᱴᱟᱠᱟ ᱠᱟᱛᱮ ᱡᱩᱫᱤ ᱛᱟᱦᱚᱞᱮ ᱚᱸᱰᱮ ᱫᱚᱥ ᱴᱟᱠᱟ ᱠᱟᱛᱮᱫ ᱚᱱᱛᱮ ᱠᱟᱹᱡ ᱫᱟᱢ ᱵᱟᱹᱲᱛᱤ ᱜᱮᱭᱟ ᱾
ᱟᱪᱪᱷᱟ ᱟᱪᱪᱷᱟ ᱟᱪᱪᱷᱟ ᱟᱪᱪᱷᱟ ᱾
ᱟᱫᱚ ᱱᱚᱸᱰᱮ ᱫᱚ ᱟᱹᱰᱤ ᱥᱟᱺᱜᱤᱧ ᱥᱟᱺᱜᱤᱧ ᱠᱷᱚᱱ ᱴᱩᱨᱤᱥᱴ ᱠᱚ ᱦᱤᱡᱩᱜ ᱜᱮᱭᱟ ᱛᱚ ᱦᱮᱸ ᱥᱮ, ᱛᱚ ᱚᱱᱟ ᱦᱤᱥᱟᱹᱵᱽ ᱛᱮ ᱫᱟᱢ ᱠᱚ ᱵᱟᱹᱲᱛᱤᱜᱼᱟ ᱱᱚᱰᱮ ᱢᱟᱱᱮ ᱤᱭᱟᱹ ᱴᱷᱮᱱ ᱫᱚ
ᱟᱪᱪᱷᱟ ᱟᱪᱷᱟ ᱟᱪᱷᱟ ᱟᱪᱷᱟ ᱾ ᱟᱫᱚ ᱜᱚᱝᱠᱮ ᱫᱟᱢ ᱵᱟᱹᱲᱛᱤ ᱨᱮᱜᱮ ᱪᱮᱫ ᱵᱚᱱ ᱪᱤᱠᱟᱹᱭᱟ ᱠᱟᱨᱚᱱ ᱫᱚ ᱟᱹᱵᱤᱱ ᱠᱟᱛᱷᱟ ᱨᱮᱜᱮ ᱢᱮᱱᱟᱜᱼᱟ ᱡᱮ ᱡᱟᱦᱟᱸ ᱡᱟᱭᱜᱟ ᱨᱮᱵᱤᱱ ᱪᱟᱞᱟᱜᱼᱟ ᱚᱸᱰᱮᱱᱟᱜ ᱚᱱᱟ ᱦᱤᱥᱟᱹᱵ ᱛᱮ ᱫᱟᱢ ᱫᱚ ᱟᱹᱨᱩ ᱯᱷᱮᱨᱟᱜ ᱜᱮᱭᱟ ᱦᱮᱸ ᱵᱟᱝ
ᱦᱳᱭ ᱾ ᱟᱫᱚ ᱩᱱᱠᱩ ᱦᱚᱸ ᱫᱚ ᱠᱚ ᱪᱮᱥ ᱟᱠᱚ ᱯᱨᱚᱯᱷᱤᱴ ᱫᱚ ᱚᱱᱟ ᱛᱮ ᱩᱱᱠᱩ ᱫᱟᱢ ᱠᱚ ᱵᱟᱹᱲᱛᱤᱭᱟ ᱦᱮᱸᱥᱮ
ᱴᱷᱤᱠ ᱴᱷᱤᱠ ᱴᱷᱤᱠ ᱮᱠᱫᱚᱢ ᱮᱠᱫᱚᱢ ᱮᱠᱫᱚᱢ ᱴᱷᱤᱠ ᱵᱤᱱ ᱢᱮᱱ ᱟᱠᱟᱫᱟ ᱜᱚᱢᱠᱮ ᱾
ᱟᱫᱚ ᱟᱞᱮ ᱫᱚ ᱪᱮᱱᱟ ᱯᱚᱨᱤᱪᱚᱭᱟ ᱛᱚ ᱟᱫᱚ ᱟᱞᱮ ᱫᱚ ᱠᱚᱢ ᱫᱟᱢ ᱛᱮᱜᱮ
ᱴᱷᱤᱠ ᱴᱷᱤᱠ ᱴᱷᱤᱠ ᱛᱟᱦᱞᱮ ᱫᱚ ᱜᱚᱝᱠᱮ ᱟᱹᱵᱤᱱ ᱥᱟᱶ ᱜᱮ ᱪᱟᱞᱟᱜ ᱦᱩᱭᱩᱜᱼᱟ ᱚᱸᱰᱮ ᱫᱚ ᱾
ᱦᱳᱭ ᱟᱹᱵᱤᱱ ᱫᱚ ᱦᱤᱡᱩᱜ ᱵᱤᱱ ᱥᱮ ᱟᱹᱞᱤᱧ ᱢᱮᱱᱟᱜ ᱞᱤᱧᱟᱹ ᱛᱚ᱾
ᱟᱪᱪᱷᱟ ᱟᱪᱪᱷᱟ ᱾ ᱟᱫᱚ ᱚᱲᱟᱜ ᱜᱚᱝᱠᱮ ᱢᱮᱱᱮᱫ ᱛᱟᱦᱮᱸᱫ, ᱡᱮ ᱢᱤᱫ ᱫᱷᱟᱣ ᱵᱚᱱ ᱪᱟᱞᱟᱣ ᱠᱚᱜ ᱫᱚ ᱫᱟᱨᱡᱤᱞᱤᱝ ᱪᱮᱫ ᱵᱤᱱ ᱞᱟᱹᱭ ᱮᱫᱟ?
ᱦᱳᱭ ᱫᱟᱨᱡᱤᱞᱤᱝ ᱪᱟᱞᱟᱣ ᱨᱮᱱᱟᱜ ᱢᱟ ᱛᱚ ᱟᱹᱞᱤᱧ ᱦᱚᱸ ᱟᱹᱰᱤ ᱨᱟᱹᱜᱤ ᱤᱪᱷᱟ ᱢᱮᱱᱟᱜ-ᱟ ᱟᱫᱚ ᱦᱮᱸ ᱟᱫᱚ ᱪᱟᱞᱟᱣ ᱵᱟᱝ ᱦᱩᱭ ᱠᱟᱱᱟ ᱪᱟᱞᱟᱣ ᱨᱮᱱᱟᱜ ᱤᱪᱪᱷᱟᱹ ᱫᱚ ᱢᱮᱱᱟᱜᱼᱟ ᱟᱹᱰᱤᱜᱮ ᱟᱫᱚ ᱚᱱᱠᱟ ᱤᱭᱟᱹ ᱥᱚᱝᱜᱤ ᱠᱚ ᱵᱟᱝ ᱧᱟᱢ ᱦᱳᱭ ᱟᱠᱟᱱᱟ ᱚᱠᱚᱭ ᱥᱟᱞᱟᱜ ᱪᱟᱞᱟᱜ ᱦᱩᱭᱩᱜᱼᱟ? ᱛᱚ ᱪᱟᱞᱟᱜ ᱟᱵᱚᱱ ᱥᱮ ᱪᱮᱫ ᱱᱤᱭᱟᱹ ᱵᱚᱪᱷᱚᱨ ᱥᱮ ᱪᱮᱫ ᱵᱤᱱ ᱞᱟᱹᱭ ᱮᱫᱟ?
ᱟᱫᱚ ᱚᱲᱟᱜ ᱜᱮ ᱚᱲᱟᱜ ᱜᱚᱝᱠᱮ ᱢᱮᱱᱮᱫ ᱛᱟᱦᱮᱸᱫ ᱡᱮ ᱱᱤᱭᱟᱹ ᱵᱚᱪᱷᱚᱨ ᱢᱟ ᱚᱱᱠᱟ ᱠᱷᱟᱱ ᱫᱟᱜ ᱫᱤᱱ ᱵᱚᱞᱚᱭᱮᱱᱟ ᱾ ᱛᱟᱦᱚᱞᱮ ᱱᱤᱛᱚᱜ ᱫᱚ ᱠᱷᱟᱱ ᱵᱟᱝ ᱜᱟᱱᱚᱜᱼᱟ ᱛᱟᱦᱚᱞᱮ ᱱᱤᱭᱟᱹ ᱫᱟᱨᱟᱭ ᱠᱟᱱᱟ ᱥᱮᱨᱢᱟ ᱛᱟᱦᱚᱞᱮ ᱚᱱᱟ ᱨᱮᱱᱟᱜ ᱴᱷᱤᱠ ᱚᱱᱟ ᱥᱤᱛᱩᱝ ᱚᱠᱛᱮ ᱟᱵᱚ ᱡᱩᱫᱤ ᱵᱚ ᱪᱟᱞᱟᱣ ᱠᱚ ᱢᱩᱠᱩᱴᱢᱩᱱᱤᱯᱩᱨ ᱪᱮ ᱠᱟ ᱜᱚᱝᱠᱮ ᱵᱟᱝ ᱜᱟᱱ ᱠᱚᱛᱮ
ᱦᱮᱜᱟᱱᱚᱜᱼᱟ ᱜᱟᱱᱚᱜᱼᱟ ᱟᱨ ᱟᱹᱞᱤᱧ ᱫᱚ ᱟᱹᱞᱤᱧ ᱫᱚ ᱨᱟᱹᱡᱤ ᱪᱤ ᱢᱮᱱᱟᱜ ᱞᱤᱧᱟ ᱦᱮᱸᱥ ᱡᱩᱫᱤ ᱵᱚᱱ ᱪᱟᱞᱟᱜᱼᱟ ᱛᱟᱦᱚᱞᱮ ᱢᱤᱫᱴᱮᱱ ᱯᱷᱳᱱ ᱟᱞᱤᱧ ᱢᱮ ᱦᱮᱸᱥᱮ ᱪᱟᱞᱟᱜ ᱟᱵᱚᱱ ᱛᱟᱦᱚᱞᱮ ᱦᱮᱸᱥᱮ
ᱦᱮᱸ ᱟᱹᱰᱤ ᱴᱷᱤᱠ ᱜᱮ ᱜᱚᱝᱠᱮ ᱟᱫᱚ ᱜᱚᱝᱠᱮ ᱱᱚᱣᱟ ᱞᱟᱦᱟ ᱵᱤᱱ ᱪᱟᱞᱟᱣ ᱵᱟᱲᱟ ᱢᱩᱠᱩᱴᱢᱩᱱᱤᱯᱩᱨ ᱤᱭᱟᱹ ᱢᱩᱠᱩᱴᱢᱩᱱᱤᱯᱩᱨ ᱫᱚ ᱵᱟᱝ ᱜᱚᱝᱠᱮ ᱤᱭᱟᱹᱮ ᱱᱚᱣᱟ ᱫᱟᱨᱡᱤᱞᱤᱝ ᱦᱮᱸ
ᱵᱟᱝ ᱪᱟᱞᱟᱣ ᱫᱚ ᱵᱟᱹᱞᱤᱧ ᱪᱟᱞᱟᱣ ᱵᱟᱲᱟ ᱟᱠᱟᱱᱟ ᱤᱭᱟᱹ ᱯᱷᱳᱱ ᱠᱚᱨᱮ ᱡᱟ ᱜᱮᱞᱤᱧ ᱧᱮᱞ ᱵᱟᱲᱟ ᱠᱮᱫᱟ ᱦᱮᱸ ᱥᱮ
ᱴᱷᱤᱠ ᱴᱷᱤᱠ ᱴᱷᱤᱠ ᱴᱷᱤᱠ
ᱤᱭᱟᱹ ᱟᱸᱡᱚᱢ ᱵᱟᱲᱟ ᱠᱮᱫᱟᱞᱤᱧ ᱥᱮ ᱪᱮᱫ ᱫᱟᱨᱡᱤᱞᱤᱝ ᱨᱮᱫᱚ ᱤᱭᱟᱹ ᱯᱷᱮᱢᱟᱥ ᱪᱟ ᱧᱟᱢᱚᱜᱼᱟ ᱦᱮᱸᱥᱮ ᱵᱤᱥᱥᱚ ᱵᱤᱠᱠᱷᱟᱛᱚ ᱪᱟ ᱧᱟᱢᱚᱜᱼᱟ ᱾
ᱦᱮᱸ
ᱦᱮᱸ ᱥᱮ
ᱪᱮᱫ ᱠᱚᱵᱤᱱ ᱟᱨ ᱪᱮᱫ ᱠᱚᱵᱤᱱ ᱟᱸᱡᱚᱢ ᱟᱠᱟᱫᱟ
ᱟᱨ ᱚᱱᱟ ᱜᱮ ᱚᱸᱰᱮ ᱢᱟᱱᱮ ᱟᱹᱰᱤ ᱢᱟᱱᱮ ᱚᱸᱰᱮᱱᱟᱜ ᱡᱟᱦᱟᱸ ᱚᱸᱰᱮᱱᱟᱜ ᱪᱟ ᱚᱸᱰᱮᱱᱟᱜ ᱥᱩᱜᱚᱱᱫᱷᱚ ᱡᱟᱦᱟᱸ ᱢᱮᱱᱟᱜᱼᱟ ᱾ ᱵᱟᱭ ᱯᱷᱮᱢᱟᱥ ᱜᱮᱭᱟ᱾
ᱮᱠᱫᱚᱢ ᱮᱠᱫᱚᱢ ᱜᱚᱝᱠᱮ ᱮᱠᱫᱚᱢ ᱴᱷᱤᱠ ᱵᱤᱱ ᱢᱮᱱ ᱟᱠᱟᱫᱟ ᱾ ᱠᱟᱨᱚᱱ ᱫᱚ ᱛᱮᱦᱮᱧ ᱫᱟᱨᱡᱤᱞᱤᱝ ᱫᱟᱨᱡᱤᱞᱤᱝ ᱨᱮᱜᱮ ᱛᱮᱦᱮᱧ ᱜᱚᱴᱟ ᱵᱤᱥᱥᱚ ᱨᱮ ᱚᱸᱰᱮ ᱠᱷᱚᱱᱟᱜ ᱜᱮ ᱦᱮ ᱟᱹᱰᱤ ᱜᱟᱱ ᱮᱠᱫᱚᱢ ᱪᱟ ᱥᱯᱳᱨᱴᱟᱨ ᱠᱟᱱᱟᱭ ᱡᱟᱦᱟᱸ ᱫᱚ ᱚᱸᱰᱮ ᱠᱷᱚᱱᱮ ᱮ ᱥᱯᱳᱨᱴ ᱮᱫᱟ᱾ ᱦᱮᱸ ᱵᱟᱝ?
ᱦᱳᱭ᱾
ᱟᱫᱚ ᱜᱚᱝᱠᱮ ᱟᱞᱤᱧ ᱨᱮᱱ ᱦᱚᱸ ᱫᱟᱨᱡᱤᱞᱤᱝ ᱨᱮ ᱜᱟᱛᱮ ᱠᱚ ᱠᱤᱪᱷᱩ ᱜᱟᱱ ᱢᱮᱱᱟᱜ ᱠᱚᱜᱮᱭᱟ᱾ ᱟᱫᱚ ᱩᱱᱠᱩ ᱟᱪᱪᱷᱟ ᱞᱟᱹᱭ ᱫᱟᱞᱤᱧ ᱩᱱᱠᱩ ᱴᱷᱮᱱ ᱜᱮᱵᱚᱱ ᱪᱟᱞᱟᱜᱼᱟ ᱪᱮᱫ ᱵᱤᱱ ᱞᱟᱹᱭᱫᱟ ᱜᱚᱝᱠᱮ᱾
ᱦᱮᱸ ᱪᱟᱞᱟᱣ ᱜᱟᱱᱚᱜ ᱜᱮᱭᱟ᱾
ᱴᱷᱤᱠ᱾
ᱤᱭᱟᱹ ᱟᱹᱵᱤᱱ ᱫᱚ ᱤᱭᱟᱹ ᱱᱤᱭᱟᱹ ᱞᱟᱦᱟ ᱵᱤᱱ ᱪᱟᱞᱟᱣ ᱵᱟᱲᱟ ᱠᱟᱱᱟ ᱫᱟᱨᱡᱤᱞᱤᱝ?
ᱟᱫᱚ ᱜᱚᱝᱠᱮ ᱜᱟᱛᱮ ᱠᱚᱫᱚ ᱛᱟᱦᱮᱸ ᱠᱟᱱ ᱨᱮᱦᱚᱸ ᱠᱚ ᱫᱚ ᱪᱟᱞᱟᱣ ᱫᱚ ᱫᱚᱢᱮ ᱫᱷᱟ ᱫᱚ ᱵᱟᱹᱞᱤᱧ ᱪᱟᱞᱟᱣ ᱟᱠᱟᱱᱟ ᱢᱮᱱ ᱮᱱᱠᱷᱟᱱ ᱫᱟᱨᱡᱤᱞᱤᱝ ᱥᱩᱨ ᱫᱚ ᱞᱤᱧ ᱪᱟᱞᱟᱣ ᱟᱠᱟᱱᱟ ᱜᱚᱝᱠᱮ ᱵᱩᱡᱷᱟᱹᱣ ᱫᱟᱵᱮᱱ ᱦᱮᱸ᱾
ᱚ ᱦᱮᱸ ᱛᱚ ᱦᱩᱸ᱾
ᱦᱚᱸ ᱦᱚᱸ ᱚᱱᱠᱟ ᱜᱚᱝᱠᱮ᱾
ᱛᱟᱦᱚᱞᱮ ᱜᱚᱝᱠᱮ ᱱᱤᱛ ᱫᱚ ᱚᱲᱟᱜ ᱠᱚᱨᱮ ᱫᱚ ᱱᱟᱯᱟᱭ ᱵᱟᱲᱟ ᱜᱮ?
ᱦᱮᱸ ᱚᱲᱟᱜ ᱠᱚᱨᱮ ᱫᱚ ᱛᱚ ᱱᱟᱯᱟᱭ ᱵᱟᱲᱟ ᱜᱮ᱾
ᱟᱪᱪᱷᱟ ᱟᱪᱪᱷᱟ ᱜᱚᱼᱵᱟ ᱛᱟᱠᱤᱱ ᱜᱚ ᱵᱟᱵᱟ ᱛᱟᱹᱠᱤᱱ ᱵᱟᱱᱟ ᱦᱚᱲ ᱜᱮ ᱱᱟᱯᱟᱭ ᱵᱟᱲᱟ ᱜᱮ?
ᱦᱳᱭ ᱜᱚ ᱵᱟ ᱛᱟᱹᱠᱤᱱ ᱵᱟᱱᱟ ᱦᱚᱲ ᱜᱮ ᱱᱟᱯᱟᱭ ᱵᱟᱲᱟ ᱜᱮ᱾
ᱟᱡᱚᱢᱮᱫ ᱛᱟᱦᱮ ᱞᱤᱧ ᱚᱲᱟᱜ ᱜᱚᱝᱠᱮ ᱛᱟᱞᱟᱨᱮ ᱨᱩᱣᱟᱹ ᱦᱟᱹᱥᱩᱜ ᱠᱟᱱ ᱛᱟᱦᱮᱸᱜ ᱱᱟᱜ ᱯᱚᱨᱮ ᱱᱟᱯᱟᱭ ᱧᱚᱜ ᱟᱠᱟᱱᱟᱭ?
ᱦᱮᱸ ᱞᱟᱦᱟᱛᱮ ᱞᱟᱦᱟᱛᱮ ᱧᱚᱜ ᱠᱷᱚᱱ ᱫᱚ ᱞᱟᱦᱟᱛᱮ ᱠᱷᱚᱱ ᱫᱚᱣ ᱱᱟᱯᱟᱭ ᱵᱟᱲᱟ ᱟᱠᱟᱱᱟᱭ᱾ ᱞᱟᱦᱟ ᱛᱮᱜᱮ ᱚᱥᱩᱵᱤᱫᱷᱟ ᱜᱚᱫ ᱞᱮᱱᱟᱭ᱾
ᱟᱪᱪᱷᱟ ᱪᱷᱟ-ᱪᱷᱟ-ᱪᱷᱟ ᱟᱫᱚ ᱜᱚᱝᱠᱮ ᱪᱮᱫ ᱵᱤᱱ?
ᱛᱚ ᱟᱫᱚ ᱵᱚᱭᱮᱥ ᱦᱚᱲᱟᱜ ᱛᱚ ᱟᱫᱚ ᱤᱭᱟᱹ ᱜᱚᱱᱴᱷᱮ ᱦᱟᱹᱥᱩ ᱰᱟᱸᱰᱟ ᱦᱟᱹᱥᱩ ᱠᱚ ᱫᱚ ᱛᱟᱦᱮᱱ ᱜᱮᱭᱟ᱾ ᱦᱮᱸᱥᱮ?
ᱮᱠᱫᱚᱢ ᱜᱚᱝᱠᱮ ᱮᱠᱫᱚᱢ ᱮᱠᱫᱚᱢ ᱛᱟᱦᱮᱸ ᱫᱚ ᱛᱟᱦᱮᱱ ᱜᱮᱭᱟ ᱛᱚ ᱟᱫᱚ ᱛᱟᱹᱣ ᱨᱮᱦᱚᱸ ᱪᱮᱫ ᱵᱤᱱ ᱡᱟ ᱪᱮᱫ ᱵᱤᱱ ᱞᱟᱹᱭᱟ ᱱᱚᱝᱠᱟ ᱛᱮᱜᱮ ᱥᱟ ᱪᱟᱞᱟᱣ ᱦᱩᱭᱩᱜ ᱛᱟᱵᱚᱱᱟ᱾ ᱦᱮᱸ ᱵᱟᱝ ᱦᱮᱸ?
ᱦᱳᱭ᱾ ᱟᱫᱚ ᱚᱱᱟᱜᱮ ᱨᱟᱱ ᱠᱚᱭ ᱡᱚᱢ ᱵᱟᱲᱟᱭᱮᱫᱟ ᱞᱟᱦᱟᱛᱮ ᱠᱷᱚᱱ ᱫᱚ ᱟᱹᱰᱤ ᱢᱟᱱᱮ ᱵᱷᱟᱜᱤ ᱢᱮᱱᱟᱭᱟ ᱞᱟᱦᱟᱛᱮ ᱠᱷᱚᱱ ᱫᱚ ᱵᱷᱤᱴᱟᱢᱤᱱ ᱠᱚ ᱠᱟᱹᱡ ᱡᱚᱢ ᱵᱟᱲᱟᱭ ᱫᱟᱭ ᱛᱚ᱾
ᱟᱪᱪᱷᱟ ᱟᱪᱪᱷᱟ ᱟᱪᱪᱷᱟ ᱟᱪᱪᱷᱟ᱾ ᱛᱟᱦᱚᱞᱮ ᱱᱚᱣᱟ ᱪᱟᱞᱟᱣᱮᱱ ᱯᱟᱼᱯᱟᱨᱚᱢᱮᱱ ᱵᱩᱨᱩ ᱵᱚᱸᱜᱟ ᱵᱤᱱ ᱪᱟᱞᱟᱣᱟ ᱥᱮ ᱵᱟᱝ?
ᱵᱟᱝ ᱜᱚᱢᱠᱮ ᱪᱟᱞᱟᱣ ᱵᱟᱝ ᱦᱳᱭ ᱞᱮᱱᱟ ᱪᱟᱞᱟᱣ ᱫᱚ ᱠᱟᱛᱷᱟ ᱜᱮ ᱛᱟᱦᱮᱸ ᱞᱮᱱᱟ ᱟᱫᱚ ᱪᱟᱞᱟ ᱵᱟᱸᱝ ᱦᱳᱭ ᱞᱮᱱᱟ᱾
ᱟᱪᱪᱷᱟ ᱟ ᱵᱟᱝ ᱪᱟᱞᱟᱜ ᱨᱮᱱᱟᱜ ᱠᱟᱨᱚᱱ ᱫᱚ ᱜᱚᱢᱠᱮ?
ᱚᱱᱟ ᱴᱟᱭᱤᱢ ᱨᱮ ᱤᱭᱟᱹ ᱠᱚᱴᱷᱮᱱ ᱵᱷᱟᱸᱰᱟᱱ ᱱᱟᱠᱚ ᱚᱠᱟᱴᱷᱮᱱ ᱢᱤᱫᱴᱮᱡ ᱯᱮᱲᱟ ᱵᱮᱥ ᱟᱫᱚ ᱚᱱᱛᱮ ᱪᱟᱞᱟᱣ ᱦᱩᱭᱱᱟ ᱛᱚ ᱟᱫᱚ ᱪᱟᱞᱟᱣ ᱵᱟᱝ ᱜᱟᱱ ᱞᱮᱱᱟ᱾
ᱟᱪᱪᱷᱟ ᱟᱪᱪᱷᱟ ᱟᱹᱞᱤᱧ ᱫᱚᱞᱤᱧ ᱟᱥᱟ ᱟᱠᱟᱱᱟ ᱦᱚᱭᱛᱚ ᱟᱹᱵᱤᱱ ᱵᱤᱱ ᱪᱟᱞᱟᱜᱼᱟ ᱟᱹᱞᱤᱧ ᱵᱤᱱ ᱟᱹᱵᱤᱱ ᱵᱤᱱ ᱪᱟᱞᱟᱣᱟ᱾ ᱛᱟᱯᱚᱨ ᱛᱚ ᱟᱹᱞᱤᱧ ᱦᱚᱸᱛᱚ ᱮᱠᱷᱟᱱ ᱵᱟᱝᱞᱤᱧ ᱪᱟᱞᱟᱣ ᱫᱟᱲᱮᱭᱟᱫᱟ ᱵᱩᱡᱷᱟᱹᱣ ᱫᱟᱹᱵᱤᱱ᱾
ᱚ ᱟᱵᱤᱱ ᱫᱚ ᱪᱮᱫᱟ ᱵᱟᱹᱵᱤᱱ ᱪᱟᱞᱟ ᱞᱮᱱᱟ?
ᱟᱫᱚ ᱩᱱᱦᱚᱸ ᱚᱱᱠᱟ ᱠᱷᱟᱱ ᱟᱹᱞᱤᱧ ᱫᱚ ᱵᱟᱭᱨᱮ ᱨᱮᱞᱤᱧ ᱛᱟᱦᱮᱸ ᱠᱟᱱᱟ ᱛᱟᱯᱚᱛᱮ ᱚᱲᱟᱜ ᱜᱚᱝᱠᱮ ᱞᱟᱹᱭ ᱛᱟᱦᱮᱸᱜ ᱜᱮ ᱡᱮ ᱛᱟᱦᱚᱞᱮ ᱪᱟᱞᱟᱣ ᱦᱩᱭᱩᱜᱼᱟ᱾ ᱛᱟᱯᱚᱨᱮ ᱟᱫᱚ ᱩᱱ ᱦᱤᱞᱳᱜ ᱦᱚᱸ ᱫᱚᱢᱮ ᱫᱟᱜ ᱛᱟᱦᱞᱮ ᱟᱹᱞᱤᱧ ᱦᱚᱸ ᱴᱚᱠ ᱫᱚ ᱵᱟᱹᱞᱤᱧ ᱧᱟᱢ ᱞᱮᱫᱟ᱾ ᱦᱮᱸ ᱥᱮ ᱪᱮᱫ?
ᱦᱮᱸᱛᱚ᱾
ᱟᱨ ᱟᱵᱤᱱ ᱦᱚᱸ ᱛᱟᱦᱞᱮ ᱟᱫᱚ ᱟᱹᱵᱤᱱ ᱦᱚᱸ ᱵᱟᱹᱞᱤᱧ ᱠᱚᱞ ᱫᱟᱲᱮᱭᱟᱜ ᱵᱤᱱᱟ ᱵᱟᱠᱷᱟᱱ ᱦᱚᱭᱛᱳ ᱠᱩᱞᱤ ᱨᱚᱯᱚᱲ ᱠᱟᱛᱮᱜ ᱦᱚᱭᱛᱚ ᱪᱟᱞᱟᱣ ᱜᱟᱱ ᱠᱚᱜ ᱛᱟᱵᱚᱱᱟ᱾ ᱦᱮᱸ ᱥᱮᱫ?
ᱦᱮᱸ ᱦᱳᱭ ᱾
ᱟᱫᱚ ᱜᱚᱝᱠᱮ ᱞᱟᱹᱭ ᱮᱫᱟᱠᱚ ᱥᱮ ᱪᱮᱫ ᱫᱚᱢᱮ ᱫᱟᱜ ᱮᱵᱚᱝ ᱼᱼ ᱫᱚᱢᱮ ᱫᱟᱜ ᱟᱫᱚ ᱜᱚᱝᱠᱮ ᱚᱸᱰᱮ ᱫᱚ ᱯᱚᱛᱛᱮᱠᱵᱟᱨ ᱜᱮᱛᱚᱭ ᱫᱟᱜᱼᱟ ᱦᱮᱸ ᱵᱟᱝ ᱾
ᱦᱳᱭ ᱯᱚᱛᱤᱵᱟᱨ ᱜᱮ ᱵᱩᱨᱩ ᱵᱚᱸᱜᱟ ᱨᱮᱫᱚᱭ ᱫᱟᱜᱮᱫ ᱜᱮᱭᱟ ᱟᱫᱚ ᱪᱮᱫ ᱮᱢ ᱪᱤᱠᱟᱹ ᱫᱟᱲᱮᱭᱟᱜᱼᱟ ᱚᱝᱠᱟ ᱨᱮᱜᱮ ᱪᱟᱞᱟᱜ ᱦᱩᱭᱩᱜᱼᱟ ᱾
ᱴᱷᱤᱠ ᱴᱷᱤᱠ ᱴᱷᱤᱠ ᱴᱷᱤᱠ ᱾ ᱟᱫᱚ ᱜᱚᱝᱠᱮ ᱠᱟᱛᱷᱟ ᱨᱮᱜᱮ ᱢᱮᱱᱟᱜᱼᱟ ᱡᱮ ᱵᱚᱪᱷᱚᱨ ᱫᱤᱱ ᱨᱮ ᱢᱤᱫ ᱫᱤᱱ ᱫᱚ ᱪᱟᱞᱟᱣ ᱫᱚ ᱞᱟᱹᱠᱛᱤ ᱠᱟᱱᱟ ᱡᱟᱦᱟᱸ ᱥᱮᱫ ᱫᱟᱬᱟᱱ ᱫᱚ ᱾ ᱪᱮᱫ ᱵᱤᱱ ᱞᱟᱹᱭᱟ ᱜᱚᱝᱠᱮ?
ᱦᱮᱸ ᱮᱠᱫᱚᱢ ᱜᱚᱝᱠᱮ ᱱᱚᱣᱟ ᱫᱚ ᱼᱼ ᱞᱟᱹᱠᱛᱤ ᱠᱟᱱ ᱜᱮᱭᱟ ᱵᱚᱪᱷᱚᱨ ᱫᱤᱱ ᱨᱮᱦᱚᱸ ᱡᱩᱫᱤ ᱢᱤᱫ ᱫᱷᱟᱣ ᱫᱟᱬᱟ ᱵᱟᱵᱤᱱ ᱪᱟᱞᱟᱜᱼᱟ ᱦᱮᱸ ᱥᱮ ᱾ ᱛᱟᱦᱞᱮ ᱪᱤᱠᱟᱹᱛᱮ ᱜᱟᱱᱚᱜᱼᱟ ᱾
ᱮᱠᱫᱚᱢ ᱮᱠᱫᱚᱢ ᱴᱷᱤᱠ ᱮᱠᱫᱚᱢ ᱴᱷᱤᱠ ᱜᱚᱢᱠᱮ ᱾ ᱟᱨ ᱛᱟᱦᱞᱮ ᱜᱚᱝᱠᱮ ᱱᱤᱛ ᱫᱚ ᱡᱚᱢ ᱵᱟᱲᱟ ᱠᱚᱫᱚ ᱠᱤᱫᱳᱜ ᱵᱟᱲᱟ ᱠᱚᱫᱚ ᱦᱩᱭᱮᱱᱟ ᱥᱮ ᱟᱹᱣᱨᱤ?
ᱵᱟᱝ ᱜᱚᱢᱠᱮ ᱦᱚᱸᱜᱼᱚᱭ ᱠᱮᱫᱳᱜ ᱵᱟᱲᱟ ᱫᱚ ᱟᱭᱨᱤ ᱦᱩᱭᱩᱜᱼᱟ ᱤᱥᱤᱱ ᱪᱟᱞᱟᱜ ᱠᱟᱱᱟ ᱱᱚᱭ ᱫᱟᱠᱟ ᱩᱛᱩ ᱪᱚᱸᱫᱟ ᱦᱩᱭ ᱠᱟᱱᱟ ᱾ ᱟᱨ ᱤᱥᱤᱱᱚᱜᱼᱟ ᱢᱤᱫ ᱜᱷᱟᱹᱲᱤᱡ ᱜᱟᱱ ᱯᱚᱨ ᱛᱟᱯᱚᱨᱮ ᱡᱚᱢ ᱦᱩᱭᱩᱜᱼᱟ ᱾
ᱟᱪᱪᱷᱟ ᱟᱪᱪᱷᱟ ᱟᱪᱷᱟ ᱛᱟᱦᱞᱮ ᱜᱚᱝᱠᱮ ᱱᱮᱛᱟᱨ ᱫᱚ ᱟᱯᱮ ᱦᱚᱸ ᱼᱼ ᱵᱟᱝ ᱜᱚᱝᱠᱮ ᱮᱱᱠᱷᱟᱱ ᱤᱥᱤᱱ ᱵᱟᱥᱟᱝ ᱫᱚ ᱟᱹᱣᱨᱤᱭᱟᱜᱼᱟ ᱮᱠᱷᱟᱱ ᱚᱲᱟᱜ ᱜᱚᱝᱠᱮ ᱤᱥᱤᱱᱮ ᱫᱷᱩᱨᱟᱹᱣ ᱟᱠᱟᱱᱟ ᱦᱮᱸ᱾ ᱦᱮᱸ ᱫᱮᱠᱷᱟ ᱡᱟᱠ ᱦᱟᱱᱮ ᱛᱤᱨᱮ ᱛᱤᱨᱮ ᱤᱥᱤᱱ ᱮᱫᱟᱭ ᱾ ᱦᱚᱦᱚ ᱫᱚ ᱦᱚᱦᱚ ᱟᱞᱤᱧ ᱠᱟᱱ ᱜᱮᱭᱟ ᱡᱮ ᱮᱱᱟᱝ ᱠᱷᱚᱱ ᱜᱮ ᱡᱮ ᱚᱠᱟᱭᱮᱱᱟᱢ? ᱟᱫᱚ ᱤᱧᱤᱧ ᱢᱮᱛᱟᱭ ᱠᱟᱱᱟ ᱟᱯᱮ ᱮᱱᱠᱷᱟᱱ ᱜᱟᱛᱮᱭ ᱯᱷᱳᱱ ᱟᱠᱟᱫᱟ ᱩᱱᱤ ᱥᱟᱶ ᱜᱮᱞᱤᱧ ᱜᱟᱞᱢᱟᱨᱟᱣ ᱮᱫᱟ ᱦᱮᱸ ᱥᱮ ᱪᱮᱫ?
ᱦᱮᱸ ᱦᱮᱸ ᱦᱮᱸ ᱛᱚ ᱾
ᱟᱹᱰᱤ ᱴᱷᱤᱠ ᱟᱨ ᱛᱟᱦᱞᱮᱻ ᱼᱼ ᱛᱟᱦᱞᱮ ᱱᱤᱛ ᱫᱚ ᱮᱠᱷᱟᱱ ᱵᱟᱹᱵᱩ ᱢᱟᱹᱭ ᱛᱟᱠᱚ ᱫᱚ ᱚᱠᱟ ᱨᱮᱠᱚ ᱯᱟᱲᱦᱟᱜ ᱠᱟᱱᱟ? ᱤᱥᱠᱩᱞ ᱠᱚᱨᱮ ᱜᱮ?
ᱵᱟᱹᱵᱩ ᱢᱟᱹᱭ ᱛᱟᱠᱚ ᱵᱟᱹᱵᱩ ᱢᱟᱹᱭ ᱛᱟᱠᱚ ᱫᱚ ᱱᱤᱛᱚᱜ ᱤᱥᱠᱩᱞ ᱨᱮᱠᱚ ᱯᱟᱲᱦᱟᱜ ᱠᱟᱱᱟ ᱾
ᱟᱪᱪᱷᱟ ᱟᱪᱷᱟ ᱟᱪᱪᱷᱟ ᱟᱪᱷᱟ ᱟᱪᱷᱟ ᱾